ᱦᱟᱞᱳ
ᱦᱟᱞᱳ, ᱦᱮᱸ ᱡᱚᱸᱦᱟᱨ ᱜᱮ᱾
ᱦᱮᱸ ᱡᱚᱸᱦᱟᱨ ᱜᱮ ᱫᱟᱹᱭ, ᱪᱮᱫ ᱠᱚᱵᱤᱱ ᱪᱤᱠᱟᱹᱭᱫᱟ?
ᱪᱤᱠᱟᱹᱭᱫᱟ, ᱚᱸᱭ ᱱᱤᱛᱳᱜ ᱫᱚ ᱚᱲᱟᱜ ᱠᱚᱨᱮ ᱜᱮ ᱢᱮᱱᱟᱜ ᱞᱤᱧᱟᱹ᱾ ᱟᱯᱮ ᱜᱮ ᱪᱮᱫ ᱠᱚᱯᱮ ᱪᱤᱠᱟᱹᱭᱫᱟ?
ᱦᱮᱸ ᱟᱞᱮ ᱦᱚᱸ ᱱᱚᱛᱮ ᱚᱲᱟᱜ ᱠᱚᱨᱮ ᱜᱮ ᱢᱮᱱᱟᱜ ᱞᱤᱧᱟ ᱟᱞᱤᱧ ᱦᱚᱸ᱾ ᱟᱫᱚ ᱫᱟᱹᱭ ᱟᱯᱮ ᱚᱱᱛᱮ ᱫᱚ ᱚᱻ ᱪᱟᱥᱼᱵᱟᱥ ᱠᱚᱯᱮ ᱮᱛᱚᱦᱚᱵ ᱠᱮᱫᱟ ᱥᱮ ᱵᱟᱝ?
ᱦᱮᱸ ᱪᱟᱥ ᱵᱟᱥ ᱠᱚᱫᱚᱞᱮ ᱟᱞᱮ ᱫᱚᱞᱮ ᱮᱛᱚᱦᱚᱵ ᱠᱟᱫ ᱜᱮᱭᱟ᱾
ᱟᱪᱪᱷᱟ ᱟᱪᱷᱟ ᱱᱟᱯᱟᱭ ᱠᱟ
ᱟᱯᱮ ᱥᱮᱱ ᱜᱮ ᱚᱠᱟ ᱞᱮᱠᱟ?
ᱟᱞᱮ ᱥᱮᱱ ᱦᱚᱸᱻ ᱢᱤᱫ ᱵᱟᱨ ᱠᱚ ᱮᱛᱚᱦᱚᱵ ᱵᱟᱲᱟ ᱠᱟᱜ ᱜᱮᱭᱟ᱾
ᱚᱸ ᱦᱮᱸ ᱚᱝᱠᱟ ᱜᱮ ᱟᱫᱚ ᱦᱚᱜᱼᱚᱭ ᱫᱟᱜ ᱛᱚ ᱴᱷᱤᱠ ᱴᱷᱟᱠ ᱵᱟᱭ ᱫᱟᱜ ᱮᱫᱟ ᱚᱱᱟᱛᱮ ᱟᱨᱠᱤ ᱵᱟᱝ ᱞᱟᱦᱟᱜ ᱠᱟᱱᱟ ᱞᱚᱜᱚᱱ ᱫᱚ
ᱟᱪᱪᱷᱟ ᱟᱪᱪᱷᱟ ᱟᱯᱮ ᱚᱱᱛᱮ ᱫᱚ ᱢᱟᱱᱮ ᱥᱮᱨᱢᱟ ᱡᱟᱹᱲᱤ ᱜᱮ ᱵᱷᱚᱨᱥᱟ ᱥᱮ ᱪᱮᱫ?
ᱥᱮᱨᱢᱟ ᱡᱟᱹᱲᱤ ᱜᱮ ᱦᱮᱸ ᱥᱮᱨᱢᱟ ᱡᱟᱹᱨᱤᱜᱮ ᱵᱷᱚᱨᱥᱟ ᱟᱨ ᱮᱢᱱᱤ ᱠᱮᱱᱮᱞ ᱢᱮᱱᱟᱜᱼᱟ᱾
ᱟᱪᱪᱷᱟ ᱟᱪᱪᱷᱟ ᱛᱟᱦᱞᱮ ᱛᱤᱱ ᱯᱷᱚᱥᱚᱞ ᱯᱮ ᱪᱟᱥᱟ ᱚᱱᱛᱮ ᱫᱚ ᱢᱤᱫ ᱫᱷᱟᱣ ᱜᱮ
ᱵᱟ ᱢᱤᱫ ᱫᱷᱟᱣ ᱫᱚ ᱵᱟᱝ ᱫᱷᱟᱣ ᱞᱮ ᱪᱟᱥᱟ
ᱟᱞᱮ ᱱᱚᱛᱮ ᱫᱚ ᱟᱪᱪᱷᱟ ᱟᱪᱪᱷᱟ ᱟᱞᱮ ᱱᱚᱛᱮ ᱫᱚ ᱛᱟᱹᱭ ᱤᱭᱟᱹ ᱠᱚ ᱢᱮᱱᱟᱜᱼᱟ ᱥᱮᱴᱤᱯ ᱴᱤᱭᱩᱵᱚᱭᱮᱞ ᱥᱮᱞᱳ ᱠᱚ ᱡᱷᱚᱛᱚᱱᱟᱜ ᱜᱮ ᱢᱮᱱᱟᱜᱼᱟ ᱛᱚ ᱵᱟᱨ ᱫᱷᱟᱣ ᱞᱮ ᱪᱟᱥᱟ ᱥᱮᱨᱢᱟ ᱨᱮ
ᱚᱸ ᱟᱪᱪᱷᱟ ᱟᱪᱪᱷᱟ ᱛᱟᱦᱞᱮ ᱪᱮᱫ ᱠᱚ ᱦᱩᱲᱩ ᱠᱚᱯᱮ ᱪᱟᱹᱥ ᱜᱮᱭᱟ ᱟᱯᱮ ᱫᱚ
ᱦᱩᱲᱩ ᱫᱚ ᱡᱷᱚᱛᱚ ᱨᱚᱠᱚᱢ ᱜᱮ ᱥᱚᱨᱱᱚ ᱠᱷᱚᱱ ᱮᱦᱚᱵ ᱠᱟᱛᱮ ᱵᱟᱫᱽᱥᱟ ᱵᱷᱳᱜᱽ ᱛᱟᱨ ᱛᱟᱨ ᱯᱚᱨᱮ ᱥᱚᱝᱠᱚᱨ ᱡᱷᱚᱛᱚ ᱨᱚᱠᱚᱢ ᱜᱮ ᱪᱟᱥ ᱵᱟᱲᱟ ᱦᱳᱭᱳᱜ ᱜᱮᱭᱟ ᱚᱱᱟ ᱥᱟᱶᱛᱮ ᱟ ᱵᱟᱫᱟᱢ ᱞᱮ ᱪᱟᱥ ᱠᱮᱭᱟ ᱟᱞᱮ ᱫᱚ
ᱦᱚᱸ ᱵᱟᱫᱟᱢ ᱯᱮ ᱪᱟᱥᱟ ᱵᱟᱝ
ᱦᱚᱭ
ᱟᱫᱚ ᱵᱟᱫᱟᱢ ᱨᱮᱫᱚ ᱪᱮᱫ ᱞᱮᱠᱟ ᱫᱟᱜ ᱫᱟᱜ ᱡᱟᱹᱥᱛᱤ ᱞᱟᱜᱟᱜᱼᱟ ᱥᱮ ᱠᱚᱢ
ᱵᱟᱫᱟᱢ ᱨᱮ ᱫᱟᱜ ᱫᱚ ᱞᱟᱜᱟᱜ ᱜᱮᱭᱟ ᱠᱷᱩᱵ ᱡᱟᱹᱥᱛᱤ ᱫᱚ ᱵᱟᱝᱼᱟ ᱢᱮᱱᱠᱷᱟᱱ ᱥᱩᱨ ᱥᱩᱨ ᱫᱤᱱ ᱨᱮᱜᱮ ᱫᱟᱜ ᱮᱢ ᱦᱩᱭᱩᱜᱼᱟ ᱚᱱᱟ ᱫᱚ ᱛᱤᱸᱜᱩ ᱪᱚ ᱫᱚ ᱵᱟᱝ ᱜᱟᱱᱚᱜᱼᱟ ᱢᱮᱱᱠᱷᱟᱱ ᱯᱨᱟᱭ ᱜᱮ ᱮᱢ ᱦᱩᱭᱩᱜᱼᱟ᱾
ᱯᱥᱟᱭ ᱜᱮ ᱮᱢ ᱦᱩᱭᱩᱜ ᱟ ᱟᱨ ᱠᱷᱟᱴᱞᱤ
ᱦᱮᱸ ᱫᱟᱹᱤ ᱫᱚᱢᱮ ᱠᱷᱴᱱᱤ ᱵᱟᱫᱟᱢ ᱫᱚ
ᱚᱸ
ᱠᱷᱟᱹᱴᱱᱤ ᱪᱮᱫ ᱞᱮᱠᱟ ᱟᱨ ᱯᱚᱭᱥᱟ ᱦᱚᱸ ᱚᱱᱠᱟ ᱢᱮᱱᱟᱜᱼᱟ ᱛᱚ ᱚᱱᱟ ᱠᱷᱟᱹᱛᱤᱨ ᱜᱮᱠᱚ ᱪᱟᱹᱥ ᱵᱟᱲᱟᱭ ᱜᱮᱭᱟ
ᱟᱫᱚ ᱡᱟᱦᱟᱸ ᱨᱮ ᱠᱷᱟᱴᱟᱹᱱᱤ ᱢᱮᱱᱟᱜᱼᱟ ᱚᱱᱟ ᱨᱮ ᱛᱚ ᱯᱚᱭᱥᱟ ᱦᱩᱭᱩᱜ ᱟ ᱥᱮ
ᱦᱳᱭ ᱦᱳᱭ ᱟᱨ ᱟᱞᱮ ᱱᱚᱛᱮ ᱫᱚ ᱯᱟᱱᱵᱚᱨᱪᱟ ᱦᱚᱸ ᱢᱮᱱᱟᱜᱼᱟ ᱫᱤ
ᱚ ᱯᱟᱱᱵᱩᱨᱩᱡᱽ
ᱦᱮᱸ
ᱚ ᱯᱟᱱᱵᱩᱨᱩᱡᱽ ᱛᱚ ᱚᱱᱟ ᱫᱚᱛᱚ ᱟᱨᱚ ᱫᱚᱢᱮ ᱡᱚᱛᱱᱚᱭ ᱦᱩᱭᱩᱜ ᱟᱥᱮ
ᱦᱮᱸ ᱫᱚᱢᱮ ᱫᱚᱢᱮ ᱨᱟᱱ ᱯᱨᱟᱭ ᱜᱮ ᱮᱢ ᱦᱩᱭᱩᱜᱼᱟ᱾
ᱡᱚᱛᱱᱚ ᱟᱨᱚ ᱫᱚᱢᱮ ᱨᱚᱠᱚᱢ ᱱᱤᱭᱚᱢ ᱠᱚ ᱛᱟᱦᱮᱱᱟ ᱞᱟᱹᱭᱟᱠᱚ ᱥᱮ ᱪᱮᱫ ᱞᱮᱠᱟ
ᱦᱮᱸ ᱚᱱᱟ ᱫᱚ ᱮᱠᱮᱵᱟᱨᱮ ᱥᱤᱛᱩᱝ ᱠᱚ ᱵᱟᱝ ᱞᱟᱜᱟᱜ ᱢᱟ ᱚᱱᱠᱟᱱ ᱯᱚᱨᱤᱵᱮᱥᱚ ᱨᱮᱱᱟᱜ ᱵᱮᱱᱟᱣ ᱦᱩᱭᱩᱜᱼᱟ ᱛᱚᱵᱮᱱᱟᱱᱟᱜ ᱚᱱᱟ ᱱᱟᱦᱟᱜ ᱚᱱᱟ ᱫᱚᱦᱚ ᱜᱟᱱᱚᱜᱼᱟ‍᱾
ᱚ ᱟᱫᱚ ᱪᱟᱹᱥ ᱫᱟᱲᱮ ᱞᱮᱠᱷᱟᱱ ᱜᱮ ᱦᱮᱸ ᱪᱮᱫ ᱵᱤᱱ ᱞᱟᱹᱭ ᱮᱫᱟ
ᱡᱚᱢ ᱵᱟᱲᱟ ᱠᱮᱫᱟ ᱵᱤᱱ ᱥᱮ ᱵᱟᱝ
ᱟᱹᱣᱨᱤ ᱦᱮᱜ ᱮ ᱛᱚᱯᱩ ᱠᱚ ᱦᱩᱭ ᱠᱟᱱᱟ ᱡᱚᱢ ᱦᱩᱭᱩᱜ ᱮᱠᱴᱩ ᱯᱮ
ᱟᱪᱪᱷᱟ ᱟᱪᱪᱷᱟ ᱛᱟᱦᱚᱞᱮ ᱫᱚᱧ ᱢᱤᱫᱴᱟᱝ ᱥᱟᱛᱟᱢ ᱞᱟᱹᱭ ᱵᱤᱱ ᱡᱟᱦᱟᱸᱛᱮ ᱜᱟᱞᱚᱪ ᱦᱩᱭᱩᱜᱼᱟ᱾
ᱥᱟᱛᱟᱢ ᱫᱚ ᱯᱟᱹᱨᱥᱤ ᱤᱫᱤ ᱠᱟᱛᱮᱜ ᱞᱟᱝ ᱜᱟᱞᱚᱪᱟ ᱡᱮ ᱟᱵᱚ ᱱᱚᱣᱟ ᱥᱟᱱᱛᱟᱞᱤ ᱯᱟᱹᱨᱥᱤ ᱚᱠᱟ ᱞᱮᱠᱟ ᱪᱟᱨᱪᱟᱜ ᱠᱟᱱᱟ ᱟᱨᱠᱤ
ᱟᱪᱪᱷᱟ ᱦᱮᱸ ᱟᱹᱰᱤ ᱱᱟᱯᱟᱭ ᱥᱟᱛᱟᱢ ᱠᱟᱱᱟ᱾
ᱦᱚᱭ
ᱟ ᱥᱟᱨ ᱟᱞᱮ ᱱᱚᱛᱮ ᱤᱥᱠᱩᱞ ᱯᱨᱟᱭᱢᱟᱨᱤ ᱞᱮᱵᱮᱞᱹ ᱠᱷᱚᱱ ᱮᱛᱚᱦᱚᱵ ᱠᱟᱛᱮ ᱫᱚ ᱦᱟᱭ ᱤᱥᱠᱩᱞ ᱠᱚᱞᱮᱡᱽ ᱞᱮᱵᱮᱞ ᱜᱚᱴᱟ ᱜᱮ ᱟᱹᱰᱤ ᱱᱟᱯᱟᱭ ᱛᱮᱜᱮ ᱯᱟᱹᱨᱥᱤ ᱫᱚ ᱪᱟᱨᱪᱟᱜ ᱠᱟᱱᱟ ᱦᱮᱸᱥᱮ
ᱚ ᱟᱪᱪᱷᱟ ᱟᱹᱰᱤ ᱱᱟᱯᱟᱭ ᱢᱟᱱᱮ ᱯᱨᱟᱭ ᱯᱨᱟᱭᱢᱟᱨᱤ ᱤᱥᱠᱩᱞ ᱨᱮᱦᱚᱸ ᱢᱮᱱᱟᱜᱼᱟ ᱢᱟᱱᱮ ᱥᱟᱱᱛᱟᱞᱤ ᱢᱟᱱᱮ ᱥᱟᱱᱛᱟᱞᱤ ᱛᱮ ᱚᱞᱚᱜ ᱯᱟᱲᱦᱟᱜ ᱪᱟᱞᱟᱜ ᱠᱟᱱᱟ᱾
ᱦᱮᱸ ᱫᱤ ᱥᱟᱱᱛᱟᱞᱤ ᱢᱤᱰᱤᱭᱚᱢ ᱢᱤᱰᱤᱭᱟᱢ ᱛᱮ ᱯᱨᱟᱭᱢᱟᱨᱤ ᱠᱷᱚᱱ ᱜᱮ ᱮᱦᱚᱵ ᱟᱠᱟᱱᱟ ᱦᱟᱭ ᱤᱥᱠᱩᱞ ᱮᱵᱚᱝ ᱠᱚᱞᱮᱡᱽ ᱤᱭᱩᱱᱤᱵᱷᱟᱨᱥᱤᱴᱤ ᱠᱷᱚᱱ ᱮᱦᱚᱵ ᱠᱟ ᱠᱟᱛᱮᱫ ᱡᱚᱛᱚ ᱱᱟᱜ ᱜᱮ ᱟᱹᱰᱤ ᱱᱟᱯᱟᱭ ᱛᱮᱜᱮ ᱮᱚᱦᱚᱵ ᱟᱠᱟᱱᱟ ᱱᱚᱛᱮ ᱫᱚ ᱟᱯᱲ ᱚᱱᱛᱮ ᱫᱚ ᱚᱠᱟ ᱟᱞᱠᱟ
ᱚᱠᱟ ᱞᱮᱠᱟ ᱟᱞᱮ ᱱᱚᱛᱮ ᱫᱚ ᱯᱨᱟᱭᱢᱟᱨᱤ ᱞᱮᱵᱮᱞ ᱨᱮᱫᱚ ᱵᱟᱹᱱᱩᱜᱼᱟ ᱛᱚᱵᱮ ᱟᱜ ᱠᱩᱞ ᱤᱥᱠᱩᱞ ᱨᱮ ᱢᱮᱱᱟᱜᱼᱟ ᱟᱨ ᱚᱱᱟ ᱥᱟᱶᱛᱮ ᱠᱚᱞᱮᱡᱽ ᱤᱭᱩᱱᱤᱵᱷᱟᱨᱥᱤᱴᱤ ᱠᱚᱨᱮ ᱛᱚ ᱢᱮᱱᱟᱜ ᱜᱮᱭᱟ
ᱟᱪᱪᱷᱟ ᱟᱪᱪᱷᱟ ᱚᱱᱟ ᱦᱚ ᱱᱟᱯᱟᱭ ᱠᱟᱛᱷᱟ ᱜᱮ ᱟᱵᱚ ᱱᱤᱡᱮ ᱥᱟᱱᱛᱟᱲᱤ ᱯᱟᱹᱨᱥᱤ ᱫᱚ ᱟᱹᱰᱤ ᱨᱤᱞᱟᱹᱢᱟᱞᱟ ᱜᱮᱭᱟ ᱛᱚ ᱱᱤᱡᱮᱨᱟᱜ ᱟᱭᱳ ᱟᱲᱟᱝ ᱛᱮ ᱨᱚᱲᱼᱨᱚᱯᱚᱲ ᱥᱮ ᱚᱞᱚᱜ ᱯᱟᱲᱦᱟᱣ ᱫᱚ ᱟᱹᱰᱤ ᱨᱟᱹᱥᱠᱟᱹ ᱜᱮ ᱟᱭᱠᱟᱹ ᱟ ᱥᱮ ᱪᱮᱫ ᱵᱮᱱ ᱞᱟᱹᱭ ᱫᱟ ᱫᱤ
ᱦᱮᱸ ᱮᱠᱫᱚᱢ ᱱᱤᱥᱪᱳ ᱪᱮᱫᱟᱜ ᱵᱟᱝ ᱟᱨ ᱞᱟᱹᱠᱛᱤ ᱦᱚᱸ ᱠᱟᱱᱟ᱾ ᱠᱟᱨᱚᱱ ᱟᱵᱚ ᱡᱟᱦᱟᱸ ᱛᱤᱱᱟᱹᱜ ᱵᱚᱱ ᱱᱚᱣᱟ ᱥᱟᱱᱛᱟᱞᱤ ᱯᱟᱹᱨᱥᱤ ᱤᱫᱤ ᱠᱟᱛᱮ ᱛᱮ ᱵᱚᱱ ᱯᱟᱲᱦᱟᱜᱼᱟ ᱥᱮᱵᱚᱱ ᱛᱟᱦᱚᱞᱮ ᱩᱱᱟᱹᱜ ᱜᱮ ᱦᱚᱲ ᱠᱚ ᱵᱟᱲᱟᱭ ᱫᱟᱲᱮᱭᱟᱜᱼᱟ ᱯᱟᱥᱱᱟᱜᱼᱟ ᱱᱚᱣᱟ ᱟᱵᱚᱣᱟᱜ ᱱᱚᱣᱟ ᱯᱟᱹᱨᱥᱤ ᱢᱟᱹᱱᱢᱤ ᱠᱚ ᱛᱟᱞᱟᱨᱮ
ᱦᱳᱭ ᱯᱟᱹᱨᱥᱤ ᱯᱟᱥᱱᱟᱣ ᱥᱟᱶ ᱥᱟᱶᱛᱮ ᱟᱵᱚ ᱢᱟᱱᱮ ᱥᱮᱪᱮᱫ ᱥᱤᱠᱷᱱᱟᱹᱛ ᱴᱟᱜ ᱵᱟᱹᱲᱛᱤ ᱧᱚᱜ ᱦᱩᱭᱩᱜ ᱛᱟᱵᱚᱱᱟ ᱡᱮ ᱠᱚᱢ ᱱᱮᱛᱟᱨ ᱧᱮᱞᱚᱜᱼᱟ ᱟᱹᱛᱳ ᱫᱤᱥᱚᱢ ᱠᱚᱨᱮ ᱯᱟᱲᱦᱟᱣ ᱴᱟᱲᱦᱟᱣ ᱫᱚᱝᱴᱟ ᱵᱟᱠᱚ
ᱛ ᱯᱟᱛᱟ ᱠᱚᱟᱜ ᱜᱮᱭᱟ ᱦᱮᱸ
ᱛᱚ ᱚᱱᱟ ᱠᱚ ᱡᱟᱭᱜᱟ ᱨᱮ ᱪᱤᱠᱟᱹᱛᱮ ᱥᱮᱴᱮᱨ ᱜᱟᱱᱚᱜᱼᱟ ᱯᱟᱲᱦᱟᱣ ᱠᱚ ᱤᱫᱤ ᱠᱟᱛᱮ ᱚ ᱚᱱᱟᱜᱮ ᱟᱵᱚ ᱡᱮᱦᱮᱛᱩ ᱡᱟᱦᱟᱸᱭ ᱥᱤᱠᱷᱱᱟᱹᱛᱚᱜ ᱠᱚᱲᱟ ᱠᱩᱲᱤ ᱠᱚ ᱥᱮ ᱯᱟᱹᱴᱷᱩᱣᱟᱹ ᱠᱚ ᱢᱮᱱᱟᱜ ᱵᱚᱱᱟ ᱟᱵᱚᱣᱟᱜ ᱩᱪᱤᱛ ᱠᱟᱱᱟ ᱥᱮ ᱫᱟᱭᱤᱛᱚ ᱦᱚᱸ ᱠᱚᱨᱛᱚᱵᱽᱵᱚ ᱠᱟᱱ ᱛᱟᱵᱚᱱᱟ ᱡᱮ ᱠᱚ ᱵᱩᱡᱷᱟᱹᱣ ᱡᱮ ᱥᱮᱪᱮᱫ ᱛᱤᱱᱟᱹᱝ ᱞᱟᱹᱠᱛᱤᱭᱟ ᱢᱟᱹᱱᱢᱤ ᱡᱤᱭᱚᱱ ᱨᱮ
ᱦᱮ ᱥᱮᱪᱮᱫ ᱫᱚᱛᱚ ᱢᱟᱹᱱᱢᱤ ᱡᱤᱭᱚᱱ ᱨᱮ ᱟᱹᱰᱤ ᱜᱮ ᱞᱟᱹᱠ ᱟᱠᱟᱱᱟ ᱞᱟᱹᱠᱛᱤ ᱭᱟᱱᱟ ᱪᱮᱫᱟᱜ ᱥᱮ ᱟᱢ ᱡᱟᱦᱟᱸ ᱛᱤᱱᱟᱹᱜ ᱵᱟᱹᱲᱛᱤ ᱥᱮᱪᱮᱫ ᱮᱢ ᱦᱟᱢᱮᱴ ᱫᱟᱲᱮᱭᱟᱜᱼᱟ ᱩᱱᱟᱹᱜ ᱵᱩᱫᱽᱫᱷᱤ ᱵᱩᱫᱽᱫᱷᱤ ᱫᱤᱥᱟᱹ ᱜᱮᱭᱟᱱ ᱠᱚᱢ ᱟᱨᱡᱚᱱ ᱫᱟᱲᱮᱭᱟᱜᱼᱟ ᱡᱟᱦᱟᱸ ᱛᱟᱞᱟᱛᱮ ᱟᱢ ᱛᱟᱭᱟᱢ ᱢᱟᱱᱮ ᱦᱟᱯᱮᱱ ᱫᱤᱱ ᱟᱨᱠᱤ ᱥᱟᱢᱟᱝ ᱥᱮᱱ ᱮᱢ ᱞᱟᱦᱟ ᱫᱟᱲᱮᱭᱟᱜ-ᱟ ᱦᱮᱸ ᱥᱮ ᱵᱟᱝ
ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟ ᱠᱚᱵᱤᱱ ᱢᱮᱱ ᱠᱮᱫᱟ ᱫᱤ ᱟᱨ ᱫᱤ ᱛᱟᱦᱚᱞᱮ ᱦᱮᱸ ᱞᱟᱹᱭ ᱵᱤᱱ
ᱦᱮᱸ ᱞᱟᱹᱭ ᱢᱮ
ᱦᱮᱸ ᱱᱮᱛᱟᱨ ᱡᱟᱦᱟᱸ ᱥᱟᱶᱛᱟ ᱠᱚᱨᱮ ᱧᱮᱞᱚᱜ ᱠᱟᱱᱟ ᱟᱨᱦᱚᱸ ᱡᱮ ᱵᱟᱯᱞᱟ ᱤᱫᱤ ᱠᱟᱛᱮᱫ ᱥᱟᱛᱟᱢ ᱜᱟᱞᱚᱪ ᱞᱮᱠᱷᱟᱱ ᱚᱠᱟ ᱞᱮᱜᱟᱜᱼᱟ᱾ ᱡᱮ ᱠᱚᱢ ᱩᱢᱮᱨ ᱨᱮᱱ ᱠᱚᱲᱟᱼᱠᱩᱲᱤ ᱠᱚᱠᱚ ᱵᱟᱯᱞᱟᱜ ᱠᱟᱱᱟ᱾ ᱠᱟᱱᱟ ᱥᱮᱠᱚ ᱡᱟᱶᱟᱭᱚᱜ ᱠᱟᱱᱟ ᱛᱚ ᱩᱱᱠᱩ ᱵᱟᱨᱮᱛᱮ ᱟᱵᱤᱱᱟᱜ ᱢᱚᱛᱟᱢᱚᱛ ᱪᱮᱫ
ᱩᱱᱠᱩ ᱵᱟᱨᱮᱛᱮ ᱢᱚᱛᱟᱢᱚᱛ ᱫᱚ ᱱᱚᱣᱟ ᱜᱮ ᱡᱮ ᱮᱜ ᱢᱟᱱᱮ ᱥᱤᱠᱷᱱᱟᱹᱛ ᱥᱤᱠᱷᱱᱟᱹᱛ ᱢᱤᱫ ᱠᱟᱛᱷᱟ ᱛᱮ ᱡᱟᱦᱟᱸ ᱡᱩᱫᱤ ᱞᱟᱹᱭ ᱜᱟᱱᱚᱜ ᱠᱷᱟᱱ ᱫᱚ ᱥᱤᱠᱷᱱᱟᱹᱛ ᱟᱨ ᱦᱩᱭᱩᱜ ᱠᱟᱱᱟ ᱡᱮ ᱥᱟᱥᱚᱱ ᱚᱲᱟᱜ ᱟᱭᱳ ᱵᱟᱵᱟ ᱣᱟᱜ ᱥᱟᱥᱚᱱ ᱢᱟᱱᱮ ᱠᱟᱛᱷᱟ ᱦᱩᱭᱩᱜ ᱠᱟᱱᱟ ᱡᱮ ᱜᱤᱫᱽᱨᱟᱹ ᱫᱚ ᱱᱮᱛᱟᱨ ᱡᱟᱦᱟᱸ ᱡᱩᱜᱽ ᱥᱮ ᱡᱟᱢᱟᱱᱟ ᱦᱮᱡ ᱠᱟᱱᱟ᱾ ᱥᱮ ᱱᱟᱦᱟᱜ ᱡᱩᱜᱽ ᱱᱤᱛᱚᱜ ᱫᱚ ᱜᱤᱫᱽᱨᱟᱹ ᱫᱚ ᱥᱟᱥᱚᱱ ᱨᱮᱜᱮ ᱫᱚᱦᱚ ᱞᱟᱹᱠᱛᱤ ᱠᱟᱱᱟ᱾ ᱪᱮᱫᱟᱜ ᱥᱮ ᱱᱮᱛᱟᱨ ᱫᱚ ᱜᱤᱫᱟᱹᱨ ᱯᱤᱫᱟᱹᱨ ᱟᱨᱠᱤ ᱵᱟᱹᱲᱤᱡ ᱪᱟᱵᱟᱜ ᱠᱟᱱᱟ ᱠᱚ ᱠᱟᱛᱷᱟ ᱠᱚ ᱵᱟᱠᱚ ᱟᱸᱡᱚᱢᱟ ᱟᱭᱳᱼᱵᱟᱵᱟ ᱥᱚᱸᱜᱮ ᱠᱚ ᱪᱟᱹᱴᱤ ᱨᱩᱣᱟᱹᱲᱟ ᱚᱞᱚᱜ ᱯᱟᱲᱦᱟᱣ ᱨᱮ ᱢᱚᱱᱮ ᱴᱷᱤᱠ ᱵᱟᱝ ᱛᱟᱦᱮᱱ ᱠᱟᱱ ᱛᱟᱠᱚᱣᱟ ᱯᱷᱳᱱ ᱨᱮ ᱡᱟᱹᱥᱛᱤ ᱢᱚᱱᱮ ᱛᱟᱠᱚ ᱯᱷᱳᱱ ᱡᱟᱹᱥᱛᱤ ᱚᱨ ᱚᱨᱮᱫ ᱠᱚᱣᱟᱭ ᱛᱚ ᱟᱵᱚ ᱫᱚ ᱡᱟᱹᱥᱛᱤ ᱵᱟᱵᱚᱱ ᱚᱞᱚᱜ ᱯᱟᱲᱦᱟᱜ ᱠᱟᱱᱟ᱾ ᱚᱱᱟ ᱠᱷᱟᱹᱛᱤᱨ ᱛᱮ ᱚᱱᱠᱟ ᱵᱷᱩᱞ ᱵᱷᱟᱞ ᱰᱤᱥᱤᱥᱮᱱ ᱵᱚᱱ ᱦᱟᱛᱟᱣᱮᱫᱼᱟ᱾ ᱛᱚ ᱚᱱᱠᱟ ᱠᱚᱢ ᱵᱚᱭᱮᱥ ᱨᱮᱠᱚ ᱵᱟᱯᱞᱟᱜ ᱠᱟᱱᱟ ᱛᱚ ᱱᱚᱣᱟ ᱫᱚ ᱩᱪᱤᱛ ᱫᱚ ᱮᱠᱫᱚᱢ ᱜᱮ ᱵᱟᱝ ᱠᱟᱱᱟ᱾ ᱡᱟᱦᱟᱸ ᱞᱮᱠᱟ ᱥᱚᱢᱟᱡᱽ ᱨᱮ ᱤᱯᱷᱮᱠᱴ ᱧᱩᱨᱩᱜ ᱠᱟᱱᱟ ᱚᱱᱟ ᱥᱟᱶᱛᱮ
ᱢᱟᱱᱮ ᱱᱤᱡᱮᱨᱟᱜ ᱦᱚᱸ ᱠᱷᱚᱛᱤ ᱩᱱᱟᱹᱜ ᱚᱞᱯᱚ ᱵᱚᱭᱚᱥ ᱛᱚ ᱟᱨ ᱵᱟᱯᱞᱟ ᱫᱚ ᱩᱪᱤᱛ ᱵᱟᱝ ᱠᱟᱱᱟ ᱤᱧ ᱳᱱᱳ ᱠᱟᱨᱚᱱ ᱢᱤᱫᱴᱟᱝ ᱥᱚᱝᱥᱟᱨ ᱠᱚᱨᱛᱮ ᱜᱮᱞᱮ ᱵᱚᱦᱩᱛ ᱠᱤᱪᱷᱩ ᱵᱩᱡ ᱦᱩᱭᱩᱜ-ᱟ᱾ ᱛᱚ ᱤᱱᱟᱹ ᱵᱚᱭᱮᱥ ᱨᱮᱫᱚ ᱚᱱᱟ ᱫᱚ ᱦᱚᱭᱛᱳ ᱩᱪᱤᱛ ᱵᱟᱝ ᱠᱟᱱᱟ᱾ ᱚᱱᱟ ᱞᱟᱹᱜᱤᱫ ᱛᱮ ᱟᱭᱳ ᱵᱟᱵᱟ ᱚᱱᱟ ᱥᱟᱶᱛᱮ ᱟᱛᱳ ᱨᱮᱱ ᱡᱟᱦᱟᱸᱭ ᱜᱩᱱᱤ ᱜᱩᱨᱤᱵᱽ ᱠᱚ ᱢᱮᱱᱟᱜ ᱠᱚᱣᱟ ᱩᱱᱠᱩᱣᱟᱜ ᱜᱚᱲᱚ ᱥᱚᱯᱚᱦᱚᱫ- ᱯᱚᱫ ᱦᱟᱛᱟᱣ ᱠᱟᱛᱮᱫ ᱵᱩᱡᱷᱟᱹᱣ ᱠᱚ ᱦᱩᱭᱩᱜ-ᱟ᱾
ᱟᱹᱰᱤ ᱡᱚᱛᱷᱟᱛ ᱠᱟᱛᱷᱟ ᱠᱚᱵᱤᱱ ᱢᱮᱱ ᱠᱮᱫᱟ ᱫᱮ ᱚᱱᱟ ᱥᱟᱶᱛᱮ ᱠᱟᱹᱴᱤᱡ ᱞᱤᱧ ᱡᱷᱩᱴᱤ ᱧᱚᱜᱟ ᱡᱮ ᱡᱟᱦᱟᱸ ᱵᱤᱱ ᱞᱟᱹᱭ ᱠᱮᱜᱼᱟ ᱥᱮᱪᱮᱫ ᱨᱮᱱᱟᱜ ᱚᱵᱷᱟᱵᱽ ᱫᱚ ᱥᱩᱫᱩ ᱜᱤᱫᱽᱨᱟᱹ ᱥᱩᱢᱩᱝ ᱫᱚ ᱵᱟᱝ ᱦᱮᱸᱥᱮ ᱩᱱᱠᱩ ᱜᱟᱨᱰᱤᱭᱮᱱ ᱠᱚᱦᱚᱸ ᱫᱚ ᱵᱩᱡᱷᱟᱹᱣ ᱫᱚᱨᱠᱟᱨ ᱠᱟᱱᱟ ᱩᱱᱠᱩ ᱢᱮᱱ ᱫᱚ ᱦᱩᱭᱩᱜ ᱠᱟᱱᱟ ᱾ ᱠᱟᱱᱟ ᱟᱞᱤᱧ ᱞᱤᱧ ᱞᱤᱭᱟ- ᱜᱟᱲᱰᱤᱭᱟᱱᱟᱜ ᱜᱮ ᱯᱨᱚᱵᱞᱮᱢ ᱱᱚᱣᱟ ᱫᱚ ᱜᱟᱹᱰᱤᱭᱟᱱ ᱡᱩᱫᱤ ᱥᱚᱴᱷᱤᱠ ᱦᱚᱨ ᱫᱤᱥᱟᱹ ᱜᱟᱭᱤᱰ ᱵᱟᱝ ᱮᱢ ᱠᱟᱛᱮᱫ ᱜᱤᱫᱽᱨᱟᱹ ᱠᱚ ᱦᱟᱨᱟ ᱵᱩᱨᱩ ᱠᱚᱣᱟ ᱛᱟᱦᱞᱮ ᱩᱱᱠᱩ ᱫᱚ ᱵᱟᱹᱲᱤᱡ ᱦᱚᱨ ᱛᱮᱜᱮ ᱠᱚ ᱛᱟᱲᱟᱢᱟ ᱥᱮ ᱚᱞᱯᱚ ᱵᱚᱭᱚᱥ ᱨᱮᱜᱮ ᱡᱩᱫᱤ ᱯᱷᱳᱱ ᱠᱚ ᱥᱟᱵ ᱟᱠᱚᱣᱟ ᱟᱨ ᱵᱟᱝᱠᱷᱟᱱ ᱟᱠᱚ ᱟᱠᱚ ᱜᱮ ᱦᱳᱭᱛᱳ ᱧᱮᱞ ᱠᱚᱣᱟᱵᱤᱱ ᱧᱩ ᱵᱩᱞ ᱠᱟ ᱛᱮ ᱠᱚ ᱜᱤᱛᱤᱡ ᱵᱟᱲᱟᱜ ᱠᱟᱱᱟ ᱠᱚ ᱚᱲᱟᱜ ᱠᱚᱨᱮ ᱠᱳᱱᱳ ᱴᱷᱤᱠ ᱴᱷᱤᱠᱟᱹᱬ ᱵᱟᱹᱱᱩᱜ ᱛᱟᱠᱚᱣᱟ
ᱫᱚ ᱟᱠ ᱞᱮᱠᱟ ᱠᱚ ᱪᱟᱞᱟᱜ ᱠᱟᱱᱟ ᱥᱮ ᱦᱩᱸ
ᱛᱚ ᱱᱚᱣᱟ ᱨᱮᱱᱟᱜ ᱢᱮᱱ ᱚᱨᱥᱚᱝ ᱫᱚ ᱪᱟᱞᱟᱜ ᱠᱟᱱᱟ ᱟᱵᱚ ᱥᱮᱭ ᱥᱤᱠᱷᱱᱟᱹᱛ ᱥᱮᱱ ᱜᱮ ᱥᱤᱠᱷᱱᱟᱹᱛ ᱵᱟᱝ ᱛᱟᱦᱮᱱ ᱠᱷᱟᱹᱛᱤᱨ ᱜᱮ ᱡᱮᱛᱚ ᱥᱚᱵ ᱜᱚᱱᱰᱳᱜᱚᱞ
ᱦᱳᱭ ᱮᱠᱫᱚᱢ ᱥᱚᱴᱷᱤᱠ ᱠᱟᱛᱷᱟ ᱵᱮᱱ ᱞᱟᱹᱭ ᱠᱟᱫᱟ ᱟᱨ ᱢᱤᱫᱴᱟᱝ ᱠᱟᱛᱷᱟ ᱟᱨ ᱢᱤᱫᱴᱟᱱ ᱡᱤᱱᱤᱥ ᱱᱳᱴᱤᱥ ᱞᱮᱠᱷᱟᱱ ᱧᱮᱞᱚᱜᱚᱜᱼᱟ ᱡᱮ ᱞᱟᱦᱟ ᱛᱮᱫᱚ ᱢᱟᱱᱮ ᱟᱵᱚ ᱟᱵᱚ ᱢᱟᱱᱮ ᱱᱤᱛ ᱱᱤᱛᱚᱜ ᱡᱟᱦᱟᱸ ᱞᱮᱠᱟ ᱟᱵᱚ ᱱᱤᱛᱚᱜ ᱵᱩᱱ ᱦᱟᱨᱟᱣ ᱟᱠᱟᱱ ᱛᱮ ᱟᱵᱚ ᱱᱤᱛᱚᱜ ᱟᱹᱰᱤ ᱠᱤᱪᱷᱩ ᱵᱩᱡᱽ ᱵᱚᱱ ᱥᱮᱬᱟᱣ ᱠᱟᱫᱟ ᱢᱮᱱᱠᱷᱟᱱ ᱟᱸᱻᱻ ᱱᱮᱛᱟᱨ ᱱᱟᱦᱟᱜ ᱡᱩᱜᱽ ᱨᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱩᱱᱠᱩ ᱨᱮᱱ ᱟᱭᱳᱼᱵᱟᱵᱟ ᱫᱚ ᱢᱟᱱᱮ ᱢᱤᱫᱴᱟᱱ ᱜᱤᱫᱽᱨᱟᱹ ᱱᱚᱣᱟ ᱫᱷᱟᱹᱨᱛᱤ ᱨᱮ ᱫᱷᱩᱲᱤ ᱫᱷᱟᱹᱨᱛᱤ ᱨᱮ ᱞᱮᱵᱮᱫ ᱞᱮᱵᱮᱫ ᱞᱮᱫᱟᱭ ᱢᱟᱱᱮ ᱩᱱᱤᱭᱟᱜ ᱵᱷᱚᱵᱤᱥᱥᱚᱛ ᱫᱚ ᱯᱩᱨᱟᱹ ᱟᱡ ᱟᱭᱳᱼᱵᱟᱵᱟ ᱛᱟᱹᱠᱤᱱ ᱯᱩᱨᱟᱹ ᱠᱤᱱ ᱧᱮᱞ ᱧᱟᱢ ᱮᱫᱟ ᱥᱮ ᱠᱤᱱ ᱯᱩᱨᱟᱹ ᱠᱤᱱ ᱛᱮᱭᱟᱨ ᱟᱠᱟᱫᱟ ᱾
ᱦᱮᱸ
ᱟᱵᱚ ᱵᱤᱫᱟᱹᱞ ᱫᱚ ᱡᱟᱦᱟᱸ ᱫᱚ ᱵᱟᱝ ᱛᱟᱦᱮᱸ ᱠᱟᱱᱟ ᱟᱵᱚ ᱵᱤᱫᱟᱹᱞ ᱫᱚ ᱟᱵᱚ ᱱᱤᱡᱮ ᱛᱮᱜᱮ ᱚᱞᱚᱜ ᱯᱟᱲᱦᱟᱣ ᱠᱟᱫᱟ ᱵᱚᱱ ᱱᱤᱡᱮ ᱛᱮᱜᱮ ᱵᱚᱱ ᱵᱩᱡᱽ ᱠᱟᱫᱟ ᱚᱠᱟ ᱥᱮᱱ ᱵᱚᱱ ᱪᱟᱞᱟᱜᱼᱟ ᱚᱠᱟ ᱚᱠᱟ ᱦᱚᱨ ᱰᱟᱦᱟᱨ ᱞᱮᱠᱟ ᱛᱮᱵᱚᱱ ᱛᱟᱲᱟᱢᱟ ᱟᱵᱚ ᱜᱟᱭᱤᱰ ᱞᱮᱠᱟ ᱫᱚ ᱟᱭᱩᱵᱟᱵᱟ ᱫᱚ ᱵᱟᱠ ᱵᱟᱠᱚ ᱛᱟᱦᱮᱸ ᱠᱟᱱᱟ ᱢᱟᱱᱮ ᱡᱮᱦᱮᱛᱩ ᱩᱱᱟᱹᱜ ᱟᱨᱠᱤ ᱥᱤᱠᱷᱤᱛᱚ ᱫᱚ ᱵᱟᱝᱠᱚ ᱛᱟᱦᱮᱸ ᱠᱟᱱᱟ ᱛᱚ ᱩᱱ ᱚᱠᱛᱚ ᱫᱚ ᱟᱨ ᱪᱟᱥ ᱠᱟᱹᱢᱤ ᱚᱲᱟᱜ ᱠᱟᱹᱢᱤ ᱚᱱᱟ ᱠᱚᱜᱮ ᱨᱮᱜᱮ ᱵᱮᱥᱤ ᱞᱟᱵᱟᱫᱤᱭᱟᱹ ᱠᱚ ᱛᱟᱦᱮᱸ ᱠᱟᱱᱟ ᱾
ᱦᱳᱭ ᱦᱳᱭ
ᱛᱟᱦᱚᱞᱮ ᱟᱯᱮ ᱛᱟᱦᱞᱮ ᱢᱟ ᱥᱩᱨ ᱥᱩᱯᱩᱨ ᱟᱹᱻ ᱪᱮᱫ ᱞᱮᱠᱟ ᱢᱤᱫᱴᱟᱝ ᱟᱯᱮ ᱥᱩᱨ ᱠᱚᱞᱮᱡᱽ ᱠᱚᱨᱮ ᱜᱮ ᱯᱟᱹᱨᱥᱤ ᱥᱟᱱᱛᱟᱞᱤ ᱤᱫᱤ ᱠᱟᱛᱮᱫ ᱯᱮ ᱚᱞᱚᱜ ᱯᱟᱲᱦᱟᱣ ᱦᱩᱭᱩᱜ ᱠᱟᱱᱟ ᱥᱮ ᱟᱨᱚ ᱯᱟᱥᱟᱯᱟᱥᱤ ᱚᱱᱠᱟ ᱠᱚᱞᱮᱡᱽ ᱠᱚᱨᱮ ᱦᱚᱸ ᱦᱩᱭᱩᱜ ᱜᱮᱭᱟ ᱾
ᱦᱮᱸ ᱠᱚᱞᱮᱡᱽ ᱫᱚ ᱛᱤᱱᱟᱹᱝ ᱜᱚᱴᱟᱝ ᱢᱮᱱᱟᱜᱼᱟ ᱯᱮᱭᱟ ᱯᱩᱱᱭᱟ ᱠᱚᱞᱮᱡᱽ ᱥᱩᱨ ᱥᱩᱯᱩᱨ ᱠᱚᱨᱮ ᱜᱚᱴᱟ ᱜᱮ ᱥᱟᱱᱛᱟᱲᱤ ᱯᱟᱹᱨᱥᱤ ᱛᱮᱠᱚ ᱪᱟᱨᱪᱟᱣ ᱮᱫᱟ
ᱟᱪᱪᱷᱟ ᱟᱨ ᱚᱱᱟ ᱥᱟᱶᱛᱮ ᱢᱮᱱᱟᱜᱼᱟ ᱟᱪᱪᱷᱟ ᱟᱨ ᱚᱱᱟ ᱥᱟᱶᱛᱮ ᱠᱚᱞᱮᱡᱽ ᱥᱠᱩᱞ ᱠᱚᱨᱮᱜ ᱡᱟᱦᱟᱸ ᱟᱵᱚ ᱥᱟᱱᱛᱟᱞᱤ ᱮᱭ ᱢᱟᱪᱮᱫ ᱢᱟᱪᱮᱛᱟᱹᱱᱤ ᱠᱚ ᱢᱟᱱᱮ ᱚᱱᱠᱟ ᱢᱟᱱᱮ ᱪᱮᱫ ᱞᱮᱠᱟ ᱢᱮᱱᱟᱜ ᱠᱚᱣᱟ ᱥᱮ ᱚᱱᱠᱟ ᱟᱨᱠᱤ ᱠᱚᱢ ᱜᱮᱭᱟ ᱠᱚ ᱥᱚᱝᱠᱷᱟ ᱨᱮ
ᱵᱟᱝᱼᱟ ᱴᱷᱤᱠ ᱴᱷᱟᱠ ᱯᱚᱨᱡᱟᱯᱛᱚ ᱯᱚᱨᱤᱢᱟᱱ ᱜᱮ ᱢᱮᱱᱟᱜ ᱠᱚᱣᱟ ᱛᱚ ᱥᱤᱠᱷᱱᱟᱹᱛ ᱵᱷᱟᱜ ᱱᱟᱯ ᱱᱟᱯᱟᱭ ᱛᱮᱜᱮ ᱪᱟᱞᱟᱜ ᱠᱟᱱᱟ ᱵᱚᱨᱛᱚᱢᱟᱱ ᱫᱷᱟᱹᱨ ᱨᱮᱫᱚ ᱟᱫᱚ ᱯᱟᱹᱴᱷᱩᱣᱟᱹ ᱠᱚᱜᱮ ᱠᱚ ᱠᱚᱢ ᱫᱷᱟᱨᱟ ᱧᱚᱜ ᱜᱮᱭᱟ ᱠᱚ ᱦᱮᱸᱥᱮ ᱡᱮ ᱠᱟᱨᱚᱱ ᱛᱮᱫᱚ ᱚᱥᱩᱵᱤᱫᱷᱟ
ᱦᱮᱸ ᱟᱫᱚ ᱦᱚᱜᱼᱚᱭ ᱱᱮᱛᱟᱨ ᱫᱚ ᱚᱱᱠᱟ ᱜᱤᱫᱽᱨᱟᱹ ᱠᱚᱫᱚ ᱱᱤᱡᱮ ᱛᱮᱫᱚ ᱛᱚ ᱵᱟᱠᱚ ᱯᱟᱲᱦᱟᱜ ᱠᱟᱱᱟ ᱾ ᱟᱨᱠᱤ ᱯᱟᱲᱦᱟᱣ ᱨᱮ ᱢᱚᱱᱮ ᱜᱮ ᱵᱟᱝ ᱵᱟᱹᱭᱥᱟᱹᱜ ᱠᱟᱱ ᱛᱟᱠᱚᱣᱟ
ᱠᱤᱱᱛᱩ ᱩᱱᱠᱩ ᱫᱚ ᱟᱵᱚ ᱚᱠᱟ ᱞᱮᱠᱟ ᱛᱮ ᱵᱚ ᱯᱟᱲᱦᱟᱣ ᱦᱚᱪᱚ ᱠᱚᱣᱟ ᱚᱱᱟ ᱜᱮᱛᱚ ᱟᱵᱚᱣᱟᱜ ᱫᱟᱭᱤᱛᱚ ᱠᱚᱨᱛᱚᱵᱚ ᱢᱟ ᱫᱟᱹᱭ
ᱦᱳᱭ ᱚᱱᱟᱢᱟ ᱱᱤᱥᱪᱳᱭ ᱚᱱᱟ ᱢᱟ ᱟᱵᱚᱣᱟᱜ ᱜᱮ ᱫᱟᱭᱤᱛᱚ ᱠᱚᱨᱛᱚᱵᱽᱵᱚ ᱠᱟᱱ ᱛᱟᱵᱚᱱᱟ ᱾ ᱚᱱᱟ ᱞᱟᱹᱜᱤᱫ ᱛᱮ ᱡᱚᱛᱚ ᱠᱷᱚᱱ ᱢᱟᱨᱟᱝ ᱡᱩᱫᱤ ᱵᱮᱱ ᱞᱟᱹᱭᱟ ᱡᱟᱦᱟᱱᱟᱜ ᱠᱟᱹᱢᱤ ᱚᱱᱟ ᱫᱚ ᱦᱩᱭᱩᱜ ᱠᱟᱱᱟ ᱯᱷᱳᱱ ᱯᱷᱳᱱ ᱫᱚ ᱮᱠᱫᱚᱢ ᱩᱱᱠᱩ ᱢᱟᱱᱮ ᱯᱷᱳᱱ ᱠᱷᱚᱱ ᱫᱚ ᱮᱠᱫᱚᱢ ᱥᱟᱦᱟ ᱨᱮ ᱫᱚᱦᱚ ᱠᱚ ᱦᱩᱭᱩᱜᱼᱟ᱾ ᱚᱱᱟ ᱥᱟᱶᱛᱮ ᱚᱞᱚᱜ ᱯᱟᱲᱦᱟᱣ ᱛᱟᱨᱯᱚᱨ ᱚᱝᱠᱟ ᱠᱷᱮᱞ ᱜᱤᱫᱽᱨᱟᱹ ᱠᱚ ᱥᱚᱸᱜᱮ ᱮ ᱜᱟᱛᱮᱜᱼᱟ ᱠᱷᱮᱞᱟᱭ- ᱟᱫᱚ ᱱᱮ ᱱᱮᱛᱟᱨ ᱠᱚᱨᱮᱱ ᱜᱤᱫᱽᱨᱟᱹ ᱫᱚ ᱚᱱᱠᱟ ᱠᱚ ᱩᱠᱩᱨ ᱠᱷᱮᱞ ᱠᱚᱫᱚ ᱛᱚ ᱵᱟᱝ ᱠᱚ ᱧᱮᱞᱚᱜ ᱜᱮᱭᱟ
ᱦᱳᱭ ᱧᱮᱞ ᱠᱚᱣᱟ ᱵᱤᱱ ᱱᱮᱛᱟᱨ ᱫᱚ ᱯᱷᱳᱱ ᱨᱮᱜᱮ ᱚᱱᱞᱟᱭᱤᱱ ᱜᱮᱢᱥ ᱛᱮᱜᱮ ᱠᱚ ᱵᱮᱥᱛᱚ ᱪᱟᱵᱟ ᱟᱠᱟᱱᱟ᱾
ᱦᱮᱸ ᱦᱳᱭ ᱚᱱᱟᱜᱮ ᱡᱟᱹᱥᱛᱤ ᱠᱟᱭᱛᱮ ᱧᱮᱞᱚᱜ ᱠᱟᱱᱟ ᱱᱮᱛᱟᱨ ᱫᱚ
ᱟᱪᱪᱷᱟ ᱫᱤ ᱴᱟᱭᱢ ᱠᱚᱦᱚᱸ ᱦᱩᱭ ᱫᱤᱜ ᱠᱟᱱᱟ ᱦᱮᱸᱥᱮ ᱟᱹᱰᱤ ᱱᱟᱯᱟᱭ ᱠᱟᱱᱟ ᱟᱹᱵᱤᱱ ᱥᱟᱞᱟᱜ ᱨᱚᱲ ᱛᱮ ᱟᱹᱰᱤ ᱠᱤᱪᱷᱩ ᱵᱟᱲᱟᱭ ᱧᱟᱢᱮᱱᱟ
ᱦᱳᱭ ᱴᱷᱤᱠ ᱜᱮᱭᱟ
ᱟᱪᱪᱷᱟ ᱴᱷᱤᱠ ᱜᱮᱭᱟ ᱫᱟᱹᱭ ᱛᱟᱦᱚᱞᱮ ᱦᱮᱸ